ᱜᱚᱝᱠᱮ ᱥᱟᱹᱜᱩᱱ ᱥᱮᱛᱟᱜ᱾
ᱛᱟᱨᱯᱚᱨ ᱞᱟᱹᱭ ᱵᱤᱱ ᱪᱮᱫ ᱞᱮᱠᱟ ᱢᱮᱱᱟᱜ ᱵᱤᱱᱟ?
ᱱᱟᱯᱟᱭ ᱵᱟᱲᱟ ᱜᱮ ᱢᱮᱱᱟᱜ ᱞᱤᱧᱟ᱾
ᱟᱪᱪᱷᱟ᱾
ᱟᱵᱮᱱ ᱜᱮ ᱪᱮᱱ ᱞᱮᱠᱟ ᱢᱮᱱᱟᱜ ᱵᱮᱱᱟ ᱞᱟᱹᱭ ᱵᱮᱱ?
ᱦᱮᱸ ᱱᱤᱛᱚᱜ ᱞᱮᱠᱟ ᱫᱚ ᱱᱟᱯᱟᱭ ᱜᱮ᱾ ᱚ ᱦᱚᱸ᱾ ᱟᱪᱪᱷᱟ ᱢᱤᱫᱴᱤᱱ ᱡᱟ ᱴᱚᱞᱟ ᱠᱷᱣᱟᱜ ᱥᱮ ᱛᱮᱦᱮᱧ ᱦᱚᱸ ᱮᱱᱟᱝ ᱥᱮᱛᱟᱜ᱾ ᱵᱟᱨ ᱦᱚᱲ ᱵᱚᱭᱦᱟᱢ ᱢᱮᱱ ᱥᱮ ᱫᱟᱫᱟ ᱛᱟᱠᱚ ᱥᱮ ᱜᱟᱛᱮ ᱠᱚ ᱥᱟᱶᱛᱮ ᱨᱚᱯᱚᱲ ᱵᱟᱲᱟ ᱦᱩᱭᱩᱜ ᱠᱟᱱ ᱜᱮᱭᱟ ᱛᱚ ᱤᱱᱠᱟᱹ ᱢᱟ᱾ ᱟ ᱛᱚ ᱢᱤᱱ ᱴᱤᱱ ᱟᱨ ᱪᱮᱫ ᱠᱟᱹᱴᱤᱡ ᱵᱟᱲᱟᱭ ᱥᱟᱱᱟᱭᱮᱫ ᱞᱤᱧ ᱛᱟᱦᱮᱸᱱᱟ ᱥᱮ ᱥᱮᱬᱟ ᱥᱟᱱᱟᱭᱮᱜ ᱞᱤᱧ ᱛᱟᱦᱮᱱᱟ ᱡᱮ ᱵᱟᱵᱚᱱ ᱢᱮᱯᱮᱱᱟ ᱥᱟᱠᱟᱢ ᱚᱲ ᱲᱮᱡ
ᱦᱳᱭ ᱦᱳᱭ ᱦᱳᱭ᱾
ᱦᱮᱸ ᱟᱫᱚ ᱥᱟᱠᱟᱢ ᱚᱲᱮᱡ ᱫᱚ ᱢᱟᱱᱮ ᱪᱮᱜ ᱞᱮᱠᱟ ᱦᱳᱭ ᱱᱚᱣᱟ ᱵᱟᱨᱮᱛᱮ
ᱟᱪᱪᱷᱟ ᱪᱮᱫ ᱠᱟᱱᱟ
ᱦᱩᱸ ᱦᱩᱸ ᱦᱩᱸ,
ᱛᱤᱱ ᱥᱚᱢᱚᱭ ᱵᱚᱱ ᱠᱚᱨᱟᱣ ᱫᱟᱲᱮᱭᱟᱜᱼᱟ ᱥᱮ ᱤᱭᱟᱹ ᱟᱨ ᱪᱮᱫ ᱱᱚᱜᱼᱚ ᱱᱚᱝᱠᱟ ᱡᱟᱦᱟᱸ ᱫᱚ
ᱟᱪᱪᱷᱟ ᱟᱪᱪᱷᱟ ᱥᱟᱠᱟᱢ ᱚᱲᱮᱜ ᱥᱟᱠᱟᱢ ᱚᱲᱮᱜ ᱫᱚ ᱦᱩᱭᱩᱜ ᱠᱟᱱᱟ ᱦᱮᱸ ᱟᱹᱰᱤ ᱱᱟᱯᱟᱭ ᱠᱚᱭᱥᱮᱱ ᱥᱮ ᱠᱩᱠᱞᱤ ᱵᱮᱱ ᱫᱚᱦᱚ ᱠᱮᱫᱟ, ᱚᱱᱟ ᱥᱟᱠᱟᱢ ᱚᱲᱮᱜ ᱵᱟᱨᱮᱛᱮ ᱡᱟᱭᱦᱳᱠ ᱟᱵᱮᱱ ᱦᱚᱭᱭᱛᱳ ᱛᱤᱱᱟᱹᱜ ᱜᱟᱱ ᱵᱮᱱ ᱵᱟᱲᱟᱭᱟ ᱥᱮ ᱵᱟᱵᱮᱱ ᱵᱟᱲᱟᱭᱟ ᱥᱮ ᱡᱮ ᱡᱟᱭᱦᱳᱠ ᱵᱮᱱ ᱟᱸᱡᱚᱢ ᱠᱟᱫᱟ ᱦᱩᱸ ᱛᱚ ᱟᱞᱤᱧ ᱦᱚᱸ ᱡᱟᱦᱟᱸᱛᱤᱱᱟᱹᱜ ᱞᱤᱧ ᱵᱟᱲᱟᱭ ᱦᱮᱸ ᱤᱱᱟᱹᱜ ᱜᱟᱱᱞᱤᱧ ᱜᱮᱞᱤᱧ ᱞᱟᱹᱭ ᱫᱟᱲᱮᱭᱟᱜᱼᱟ᱾ ᱦᱮᱸ ᱥᱮ ᱡᱟᱦᱟᱸ ᱛᱤᱱᱟᱹᱜ ᱩᱰᱟᱹᱝ ᱜᱟᱱ ᱧᱮᱞ ᱟᱸᱡᱚᱢ ᱦᱩᱭ ᱠᱟᱱᱟ ᱦᱮᱸ ᱦᱮᱭ ᱟᱨ ᱪᱮᱫ ᱥᱟᱠᱟᱢ ᱚᱲᱮᱜ ᱫᱚ ᱦᱩᱭᱩᱜ ᱠᱟᱱᱟ ᱱᱚᱝᱠᱟ ᱢᱤᱜᱴᱤᱡ ᱟᱹᱠᱤᱱ ᱜᱮ ᱢᱤᱜᱴᱤᱡ ᱛᱤᱨᱤ ᱯᱩᱨᱩᱥ ᱦᱮᱸ ᱢᱟᱱᱮ ᱟᱹᱠᱤᱱ ᱜᱮ ᱡᱩᱨᱤ ᱡᱳᱛ ᱛᱟ
ᱦᱳᱭ,
ᱚᱱᱠᱟ ᱥᱚᱝᱥᱟᱨ ᱮᱸ ᱥᱮ ᱵᱟᱯᱞᱟ ᱡᱤᱭᱚᱱ ᱢᱟᱱᱮ ᱵᱟᱯᱞᱟ ᱠᱟ ᱛᱮᱜ ᱦᱮᱸ ᱡᱚᱠᱷᱚᱱ ᱟᱹᱠᱤᱱ ᱥᱚᱝᱥᱟᱨ ᱠᱤᱱ ᱞᱟᱦᱟᱭᱟ ᱥᱮ ᱥᱚᱝᱥᱟᱨ ᱢᱟᱲᱟᱝ ᱥᱮᱱ ᱠᱤᱱ ᱢᱟᱲᱟᱝ ᱤᱫᱤᱭᱟ ᱩᱱ ᱚᱠ ᱛᱚ ᱩᱱ ᱚᱠᱛᱚ ᱡᱩᱫᱤ ᱩᱱᱠᱤᱱᱟᱜ ᱮᱸ ᱟᱹᱠᱤᱱ ᱮᱸ ᱮᱸ ᱛᱤᱨᱤᱡᱩᱨᱤ ᱵᱷᱤᱛᱤᱨ ᱨᱮ ᱥᱮ ᱥᱚᱝᱥᱟᱨ ᱵᱷᱤᱛᱤᱨ ᱨᱮ ᱡᱩᱫᱤ ᱚᱱᱠᱟᱱᱟᱜ ᱡᱩᱫᱤ ᱮᱯᱮᱨ ᱦᱮᱸᱰᱮᱰ ᱦᱤᱡᱩᱜᱼᱟ ᱦᱮᱸ ᱥᱮ ᱛᱟᱯᱟᱢ ᱠᱷᱟᱹᱯᱟᱹᱨᱤ ᱦᱤᱡᱩᱜ ᱦᱚᱳᱭᱛᱚ ᱮᱸ ᱛᱟᱯᱟᱢ ᱠᱷᱟᱹᱯᱟᱹᱨᱤ ᱫᱚ ᱮᱸ ᱟᱹᱰᱤ ᱨᱚᱠᱚᱢ ᱦᱩᱭ ᱫᱟᱲᱮᱭᱟᱜᱼᱟ ᱦᱮᱸ ᱡᱮᱢᱚᱱ, ᱟᱨᱚ ᱢᱤᱜᱴᱤᱜ ᱮᱸ ᱮᱴᱟᱜ ᱦᱚᱲ ᱚᱱᱟ ᱥᱚᱝᱥᱟᱨ ᱛᱟᱞᱟᱨᱮ ᱵᱚᱞᱚ ᱫᱟᱲᱮᱭᱟᱜᱼᱟᱭ᱾ ᱦᱩᱸ ᱱᱚᱝᱠᱟ ᱦᱚᱸ ᱚᱱᱟ ᱚᱱᱟ ᱞᱷᱟᱹ ᱛᱟᱯᱟᱢ ᱠᱷᱟᱹᱯᱟᱹᱨᱤ ᱦᱩᱭᱩᱜ ᱜᱮᱭᱟ᱾ ᱚᱱᱟ ᱥᱟᱞᱟᱜ ᱥᱟᱞᱟᱜ ᱛᱮ ᱵᱤᱵᱷᱤᱱᱱᱚ ᱨᱚᱠᱚᱢ ᱯᱨᱚᱵᱞᱮᱢ ᱠᱷᱟᱹᱛᱤᱨ ᱦᱚᱸ ᱦᱮᱸ ᱛᱟᱨ ᱛᱟᱯᱟᱝ ᱠᱷᱟᱹᱯᱟᱹᱨᱤ ᱦᱩᱭᱩᱜ ᱜᱮᱭᱟ ᱟᱨ ᱚᱱᱟ ᱛᱟᱯᱟᱝ ᱠᱷᱟᱹᱯᱟᱹᱨᱤ ᱡᱮ ᱛᱟᱯᱟᱝ ᱠᱷᱟᱹᱯᱟᱹᱨᱤ ᱡᱚᱠᱷᱚᱱ ᱢᱟᱺᱡᱷᱤ ᱦᱟᱲᱟᱢ ᱥᱮ ᱮᱸ ᱮᱸ ᱢᱟᱺᱡᱷᱤ ᱦᱟᱲᱟᱢ ᱴᱷᱮᱱ ᱡᱚᱠᱷᱚᱱ ᱠᱟᱛᱷᱟ ᱥᱮᱴᱮᱨᱚᱜᱼᱟ ᱛᱚᱠᱷᱚᱱ ᱠᱷᱟᱱᱜᱮ ᱩᱱᱠᱤᱱ ᱠᱚ ᱜᱚᱞᱯᱷᱚ ᱜᱚᱴᱟᱭ ᱛᱟᱹᱠᱤᱱᱟ᱾ ᱮᱸ ᱟᱨ ᱪᱮᱫ ᱵᱮᱥ ᱵᱟᱹᱲᱤᱜ ᱠᱚ ᱮᱸ ᱮᱸ ᱨᱚᱲᱟ ᱛᱟ ᱠᱤᱱᱟ ᱦᱮᱸ ᱟᱹᱠᱤᱱᱟᱜ ᱚᱱᱟ ᱛᱟᱯᱟᱝ ᱠᱷᱟᱹ ᱯᱟᱹᱨᱤ ᱨᱮ ᱮᱱᱛᱮ ᱛᱮᱦᱚᱸ ᱚᱱᱟ ᱛᱟᱯᱟᱝ ᱠᱦᱟᱹᱯ ᱠᱚᱨᱮ ᱡᱩᱫᱤ ᱮᱱᱛᱮ ᱛᱮᱦᱚᱸ ᱡᱩᱫᱤ ᱵᱟᱝ ᱠᱚ ᱮᱸ ᱥᱚᱞᱦᱮ ᱫᱟᱲᱮᱭᱟᱜᱼᱟ, ᱦᱮᱸ ᱥᱮ ᱵᱟᱠᱚ ᱡᱚᱫ ᱪᱤᱠᱟᱹᱲ ᱫᱟᱲᱮᱭᱟᱜᱼᱟ ᱥᱮ ᱵᱟᱝᱠᱤᱱ ᱵᱟᱛᱟᱜᱼᱟ᱾ ᱩᱱᱠᱤᱱ ᱟᱨ ᱪᱮᱜ ᱵᱟᱨᱭᱟ ᱟᱨ ᱪᱮᱜ ᱟᱹᱠᱤᱱ ᱜᱮ ᱛᱤᱨᱤᱯ ᱡᱩᱫᱤ ᱵᱟᱝᱠᱤᱱ ᱵᱟᱛᱟᱜᱼᱟ ᱛᱟᱦᱚᱞᱮ ᱠᱷᱟᱱ ᱫᱚ ᱦᱮᱸ ᱩᱱᱫᱚ ᱩᱱᱫᱚ ᱢᱟᱱᱮ ᱟᱨ ᱪᱮᱫ ᱮᱸ ᱫᱚᱥᱟᱨ ᱢᱟᱹᱡᱷᱤ ᱢᱮᱱᱫᱚ ᱠᱩᱲᱤ ᱯᱟᱦᱴᱟ ᱢᱟᱺᱡᱷᱤ ᱠᱚ ᱦᱚᱦᱚ ᱣᱟᱭᱟ. ᱦᱩᱸ ᱟᱫᱚ ᱚᱱᱠᱟᱱ ᱜᱮ ᱠᱩᱲᱤ ᱯᱟᱦᱟᱴᱟ ᱦᱚᱸ ᱠᱩᱲᱤ ᱯᱟᱦᱴᱟ ᱨᱮᱱ ᱢᱟᱺᱡᱷᱤ ᱡᱚᱠᱷᱚᱱᱮ ᱦᱤᱡᱩᱜ ᱟᱭ ᱦᱮᱜ ᱦᱮᱸᱜ ᱠᱟᱛᱮᱫ ᱩᱱᱫᱚ ᱵᱟᱨ ᱢᱟᱺᱡᱷᱤ ᱛᱮᱠᱤᱱ ᱜᱟᱞᱢᱟᱨᱟᱣ ᱜᱚᱴᱟᱭᱟ ᱥᱮ ᱩᱱᱠᱤᱱᱟᱜ ᱡᱟᱦᱟᱸ, ᱛᱟᱯᱟᱝ ᱠᱷᱟᱹᱯᱟᱹᱨᱤ ᱠᱟᱱᱛᱟᱠᱤᱱᱟ ᱪᱮᱜ ᱱᱹᱤᱭᱟᱹ ᱦᱮᱸ ᱵᱤᱵᱷᱤᱱᱱᱚ ᱨᱚᱠᱚᱢ ᱱᱤᱭᱟᱹᱛᱟᱯᱟᱱ ᱠᱷᱟᱹᱯ ᱫᱟᱲᱮᱭᱟᱜᱼᱟ, ᱛᱚᱵᱮ ᱱᱤᱛᱚᱜ ᱱᱚᱣᱟ ᱡᱩᱜᱽ ᱨᱮ ᱥᱮ ᱱᱤᱛᱚᱜ-ᱟᱜ ᱧᱮᱞᱚᱜ ᱠᱟᱱᱟ ᱵᱮᱥᱤᱠᱮᱞᱤ ᱫᱚ ᱚᱱᱟ ᱚᱱᱟ ᱥᱟᱠᱟᱢ ᱚᱲᱮᱡ ᱫᱚ ᱦᱩᱭᱩᱜ ᱠᱟᱱᱟ ᱡᱟᱦᱟᱸ ᱫᱚ ᱟᱨ ᱢᱤᱫᱴᱤᱡ ᱟᱨ ᱪᱮᱫ ᱮ ᱦᱚᱲᱮ ᱵᱚᱞᱚᱜ ᱠᱟᱱᱟᱭ ᱚᱱᱟ ᱮᱸ ᱟᱹᱠᱤᱱᱟᱜ ᱥᱚᱝᱥᱟᱨ ᱦᱩᱸ᱾ ᱟᱨ ᱢᱤᱫᱴᱤᱡ ᱦᱚᱲᱮ ᱵᱚᱞᱚᱜ ᱠᱟᱱᱟᱭ ᱚᱱᱮ ᱚᱱᱟ ᱠᱷᱟᱹᱛᱤᱨ ᱵᱮᱥᱤ ᱟᱨ ᱪᱮᱫ ᱚᱱᱟ ᱛᱟᱯᱟᱝ ᱠᱷᱟᱹᱯᱟᱹᱨᱤ ᱥᱮ ᱥᱟᱠᱟᱢ ᱚᱲᱮᱡ ᱠᱚ ᱦᱩᱭᱩᱜ ᱠᱟᱱᱟ, ᱛᱚ ᱡᱩᱫᱤ ᱚᱱᱟ ᱥᱟᱵ ᱠᱟᱛᱮ ᱡᱩᱫᱤ ᱠᱟᱛᱷᱟ ᱞᱤᱧ ᱞᱟᱹᱭᱟ ᱥᱮ ᱠᱟᱛᱷᱟ ᱞᱤᱧ ᱞᱟᱦᱟᱭᱟ, ᱦᱮᱸ ᱡᱚᱠᱷᱚᱱ ᱜᱮ ᱛᱟᱦᱚᱞᱮ ᱵᱟᱨᱭᱟ ᱢᱟᱺᱡᱷᱤ ᱠᱤᱱ ᱠᱤᱱ ᱡᱚᱠᱷᱚᱱ ᱠᱤᱱ ᱨᱚᱲ ᱜᱚᱞᱯᱷᱚᱭᱟ ᱥᱮ ᱩᱱᱠᱤᱱᱟᱜ ᱟᱨ ᱪᱮᱜ ᱚᱱᱟ ᱛᱟᱯᱟᱝ ᱠᱷᱟᱹᱯᱟᱹᱨᱤ ᱥᱮ ᱚᱱᱮ ᱡᱮ ᱢᱤᱫᱴᱤᱡ ᱛᱟᱞᱟᱨᱮ ᱢᱤᱫᱴᱤᱡ ᱟᱨ ᱢᱤᱫᱴᱤᱡ ᱦᱚᱲᱮ ᱵᱚᱞᱚ ᱠᱟᱱ ᱟᱹᱠᱤᱱᱟᱜ ᱥᱚᱝᱥᱟᱨ ᱨᱮ ᱡᱟᱛᱮ ᱩᱱᱤ ᱡᱟᱛᱮ ᱟᱨ ᱪᱮᱫ ᱵᱟᱭ ᱵᱚᱞᱚᱱ ᱢᱟ, ᱥᱮ ᱱᱚᱰᱮ ᱠᱷᱚᱱᱮ ᱪᱟᱞᱟᱣ ᱡᱚᱝᱚᱜ ᱢᱟ, ᱥᱮ ᱟᱨᱚ ᱱᱟᱹᱭ ᱱᱟᱯᱟᱭ ᱛᱮᱠᱤᱱ ᱥᱚᱝᱥᱟᱨ ᱢᱟ ᱦᱮᱸ ᱱᱚᱜ ᱠᱚ ᱟᱨ ᱪᱮᱫ ᱩᱱᱠᱤᱱ ᱵᱟᱱᱟᱨ ᱢᱟᱺᱡᱷᱤ ᱜᱚᱞᱯᱚ ᱚᱠᱛᱮ ᱡᱩᱫᱤ ᱩᱱᱠᱤᱱ ᱟᱨ ᱪᱮᱫ ᱡᱩᱫᱤ ᱟᱨ ᱪᱮᱫ ᱱᱩᱠᱤᱱ ᱡᱟᱦᱟᱸᱭ ᱠᱟᱱᱟ
ᱦᱮᱸ ᱛᱤᱨᱤ ᱯᱩᱨᱩᱥ ᱟᱹᱠᱤᱱ ᱡᱟᱦᱟᱸᱭ᱾
ᱛᱤᱨᱤ ᱯᱩᱨᱩᱥ ᱠᱟᱱᱟ ᱠᱤᱱ ᱦᱮᱸ, ᱩᱱᱠᱤᱱ ᱡᱩᱫᱤ ᱵᱟᱝᱠᱤᱱ ᱢᱟᱱᱟᱜᱼᱟ ᱥᱮ ᱵᱟᱝᱠᱤᱱ ᱵᱟᱛᱟᱜᱼᱟ ᱦᱩᱸ ᱩᱱ ᱚᱠᱛᱚ ᱦᱮᱸ ᱦᱩᱸ ᱩᱱᱠᱤᱱ ᱡᱩᱫᱤ ᱠᱤᱱ ᱞᱟᱹᱭᱟ ᱡᱮ ᱟᱹᱞᱤᱧ ᱫᱚ ᱟᱫᱚ ᱵᱟᱝᱞᱤᱧ ᱥᱚᱝᱥᱟᱨ ᱫᱟᱲᱮᱭᱟᱜᱼᱟ, ᱥᱮ ᱵᱟ ᱢᱤᱫ ᱛᱮ ᱵᱟᱝᱞᱤᱧ ᱛᱟᱦᱮᱱᱟ ᱦᱮᱸ᱾ ᱩᱱ ᱚᱠᱛᱚ ᱦᱮᱸ ᱚᱱᱟ ᱥᱟᱠᱟᱢ ᱚᱲᱮᱡ ᱨᱮᱱᱟᱜ ᱠᱟᱛᱷᱟ ᱫᱚ ᱩᱰᱳᱝᱚᱜᱼᱟ ᱥᱮ ᱩᱱ ᱚᱠᱛᱚ ᱚᱲᱮᱡ ᱠᱟᱛᱷᱟ ᱫᱚᱵᱚᱱ ᱵᱮᱵᱚᱦᱟᱨ ᱜᱤᱭᱟ᱾ ᱦᱩᱸ ᱠᱟᱨᱚᱱ ᱩᱱᱠᱤᱱ ᱫᱚ ᱵᱟᱨ ᱢᱟᱺᱡᱷᱤ ᱮᱸ ᱧᱮᱞ ᱵᱮᱱ ᱥᱮ ᱡᱚᱠᱷᱚᱱ ᱜᱮ ᱵᱟᱯᱞᱟᱜ ᱟᱵᱚᱱ ᱦᱮᱸ
ᱡᱚᱠᱷᱚᱱ ᱜᱮᱵᱚᱱ ᱵᱟᱯᱞᱟᱜᱼᱟ ᱛᱚᱠᱷᱚᱱ ᱫᱚ ᱵᱟᱨ ᱢᱟᱺᱡᱷᱤ ᱛᱮᱵᱚᱱ ᱩᱱᱠᱤᱱ ᱫᱚᱵᱚᱱ ᱢᱤᱜ ᱠᱤᱱᱟᱹ ᱦᱮᱸ᱾ ᱜᱤᱫᱽᱟᱹᱨ ᱟᱨ ᱢᱤᱫᱴᱤᱡ ᱠᱩᱲᱤ ᱜᱤᱫᱽᱟᱹᱨ ᱫᱚ ᱵᱟᱨ ᱢᱟᱺᱡᱷᱤ ᱛᱮᱵᱚᱱ ᱢᱤᱫ ᱠᱤᱱᱟᱹ ᱦᱩᱸ, ᱟᱨ ᱚᱱᱠᱟᱜᱤ ᱡᱚᱠᱷᱚᱱ ᱱᱚᱝᱠᱟ ᱜᱮ ᱡᱚᱠᱷᱚᱱ ᱩᱱᱠᱤᱱ ᱪᱷᱟᱯᱟᱰᱟ ᱠᱟᱠᱤᱱ ᱦᱩᱭᱩᱜᱼᱟ ᱦᱩᱸ,
ᱩᱱᱫᱚ ᱢᱟᱱᱮ ᱵᱟᱱᱟᱨ ᱢᱟᱺᱡᱷᱤ ᱛᱮᱜᱮ ᱦᱟᱸᱜ ᱜᱟᱯᱟᱞᱢᱟᱨᱟᱣ ᱫᱚ ᱦᱩᱭᱩᱜᱼᱟ᱾ ᱟᱨ
ᱠᱤᱱ ᱫᱚ ᱪᱷᱟᱯᱟ ᱰᱟ ᱠᱤᱱ ᱦᱩᱭᱩᱜᱼᱟ᱾ ᱟᱫᱚ ᱡᱚᱠᱷᱚᱱ ᱵᱚᱱ ᱢᱤᱫ ᱠᱤᱱᱟᱹ ᱩᱱ ᱫᱚᱵᱚᱱ ᱞᱟᱹᱭᱟ ᱡᱮ ᱵᱟᱯᱞᱟ ᱠᱟᱠᱤᱱᱟᱵᱚᱱ ᱥᱮ ᱵᱟᱯᱞᱟ ᱵᱟᱯᱞᱟ ᱦᱩᱭᱮᱱ ᱛᱟᱹᱠᱤᱱᱟ ᱥᱮ ᱵᱟᱯᱞᱟ ᱠᱤᱱ ᱦᱩᱭᱮᱱᱟ ᱦᱩᱸ ᱟᱨ ᱡᱚᱠᱷᱚᱱ ᱵᱚᱱ ᱪᱷᱟᱯᱟᱰᱟ ᱠᱚᱣᱟ ᱦᱮᱸ ᱩᱱ ᱫᱚᱵᱚᱱ ᱞᱟᱹᱭᱟ ᱥᱟᱠᱟᱢ ᱚᱲᱮᱡ ᱮᱱᱟ᱾ ᱟᱥᱚᱞ ᱢᱤᱫᱴᱤᱡ ᱥᱟᱠᱟᱢ ᱥᱮ ᱢᱤᱫᱴᱤᱡ ᱛᱟᱹᱨᱤ ᱨᱮ ᱩᱱᱠᱤᱱ ᱫᱚ ᱡᱚᱢ ᱦᱚᱲ ᱠᱟᱱᱟ ᱠᱤᱱ᱾ ᱟᱨ ᱡᱚᱠᱷᱚᱱ ᱜᱮ ᱩᱱᱠᱤᱱ ᱟᱞᱟᱫᱟ ᱟᱠᱤᱱ ᱥᱮ ᱵᱷᱤᱱᱟᱹ ᱟᱠᱤᱱ, ᱦᱮᱸ ᱥᱮ ᱟᱫᱚ ᱢᱤᱫ ᱛᱮ ᱵᱟᱝ ᱠᱤᱱ ᱥᱚᱝᱥᱟᱨᱟ ᱛᱚᱠᱷᱚᱱ ᱫᱚ ᱚᱱᱟ ᱢᱤᱫᱴᱤᱡ ᱥᱟᱠᱟᱢ ᱜᱮ ᱟᱫᱚ ᱚᱲᱮᱡ ᱮᱱᱟ᱾ ᱟᱫᱚ ᱚᱱᱟ ᱚᱲᱮᱡᱚᱜ ᱜᱮ ᱟᱨ ᱪᱮᱫ ᱩᱸ ᱢᱤᱫ ᱠᱟᱛᱷᱟ ᱛᱮᱠᱚ ᱞᱟᱹᱭ ᱦᱚᱪᱚ ᱠᱟᱫᱟ ᱡᱮ ᱚᱲᱮᱡ ᱢᱮᱱᱛᱮ ᱥᱮ ᱩᱱᱠᱤᱱ ᱫᱚᱠᱤᱱ ᱵᱷᱤᱱᱟᱹᱭ ᱮᱱᱟ ᱦᱩᱸ᱾ ᱵᱷᱤᱱᱟᱹᱭ ᱮᱱᱟ ᱠᱤᱱ ᱢᱮᱱ ᱛᱮᱫᱚ ᱟᱫᱚ ᱢᱤᱫᱛᱮ ᱩᱱᱠᱤᱱ ᱫᱚ ᱛᱤᱨᱤ ᱯᱩᱨᱩᱥ ᱢᱮᱱᱛᱮᱫᱚ ᱵᱟᱝᱠᱤᱱ ᱞᱮᱠᱷᱟᱜᱼᱟ᱾ ᱱᱚᱜᱼᱱᱟᱜᱮ ᱦᱩᱭᱩᱜ ᱠᱟᱱᱟ ᱟᱨ ᱪᱮᱫ ᱥᱟᱠᱟᱢ ᱚᱲᱮᱡ, ᱟᱫᱚ ᱢᱟ ᱟᱨ ᱪᱮᱫ ᱟᱵᱮᱱ ᱪᱮᱜ ᱠᱚᱵᱮᱱ ᱵᱟᱲᱟᱭᱟ ᱚᱱᱟ ᱥᱟᱠᱟᱢ ᱵᱟᱨᱮᱛᱮ ᱥᱮ ᱛᱤᱱᱟᱹᱜ ᱜᱟᱱ ᱵᱮᱱ ᱟᱹᱱᱟᱹᱭ ᱠᱟᱹᱣ ᱠᱟᱜᱼᱟ ᱚᱱᱮ ᱚᱱᱟ ᱠᱟᱹᱴᱤᱡ ᱠᱟᱹᱴᱤᱡ ᱟᱨ ᱪᱮᱜ ᱟᱹᱞᱤᱧ ᱦᱚᱸ ᱞᱟᱹᱭ ᱟᱸᱡᱚᱢᱟᱹᱧ ᱵᱤᱱ ᱟᱹᱞᱤᱧ ᱜᱮ ᱡᱮ ᱡᱚᱛᱚ ᱠᱤᱪᱷᱩ ᱞᱤᱧ ᱵᱟᱲᱟᱭᱟ ᱚᱱᱠᱟ ᱫᱚ ᱵᱟᱝ ᱠᱟᱱᱟ᱾ ᱦᱮᱸ ᱟᱵᱮᱱ ᱦᱚᱸ ᱦᱚᱭ
ᱦᱮᱸ ᱦᱮᱸ
ᱵᱚᱞᱮ ᱞᱟᱹᱭ ᱫᱟᱹᱧ
ᱦᱮᱸ ᱦᱮᱸ ᱟᱸᱵᱮᱱ ᱡᱟᱦᱟᱸ ᱠᱚᱵᱮᱱ ᱞᱟᱹᱭ ᱠᱮᱫᱟ ᱱᱚᱣᱟ ᱠᱚᱢᱟᱛᱚ ᱟᱹᱰᱤ ᱢᱟᱱᱮ ᱮᱠᱫᱚᱢ ᱵᱷᱟᱹᱞᱮ ᱵᱷᱟᱹᱞᱮ ᱯᱚᱭᱮᱱᱴ ᱜᱮᱸᱵᱮᱱ ᱞᱟᱹᱭ ᱠᱮᱜᱼᱟ᱾ ᱛᱟᱹᱣ ᱦᱟᱸᱜ ᱱᱚᱰᱮ ᱡᱚᱠᱷᱚᱱ ᱥᱟᱠᱟᱢ ᱚᱲᱮᱡ ᱢᱟᱲᱟᱝ ᱨᱮ ᱦᱚᱭᱡᱚ ᱡᱟᱹᱱᱤᱡ ᱱᱚᱝᱠᱟᱭ ᱦᱩᱭᱩᱜ-ᱟ ᱡᱮ ᱵᱟᱱᱟ ᱦᱚᱲᱟᱜ ᱡᱩᱫᱤ ᱢᱚᱛ ᱡᱩᱫᱤ ᱛᱟᱦᱮᱱ ᱛᱟᱹᱠᱤᱱᱟ ᱡᱮ ᱵᱟᱝ ᱟᱹᱞᱤᱧ ᱫᱚ ᱥᱟᱠᱟᱢ ᱞᱤᱧ ᱚᱲᱮᱡᱟ ᱛᱚᱵᱮ ᱟᱹᱱᱤᱡ ᱜᱮ ᱥᱟᱠᱟᱢ ᱚᱲᱮᱡ ᱨᱮᱱᱟᱜ ᱢᱤᱫᱴᱤᱱ ᱜᱚᱞᱯᱷᱚ ᱛᱮᱫ ᱜᱚᱴᱟ ᱥᱟᱞᱟᱜᱼᱟ ᱟᱨ ᱡᱩᱫᱤ ᱵᱟᱱᱟ ᱦᱚᱲᱟᱜ ᱢᱩᱫᱽᱨᱮ ᱢᱤᱜ ᱦᱚᱲᱟᱜ ᱡᱩᱫᱤ ᱢᱚᱱᱮ ᱵᱟᱝ ᱢᱚᱱᱮ ᱡᱩᱫᱤᱭ ᱢᱮᱱᱟ ᱡᱮ ᱵᱟᱝ ᱤᱧ ᱫᱚ ᱥᱟᱠᱟᱢ ᱵᱟᱹᱧ ᱚᱲᱮᱡᱟ ᱛᱟᱦᱟᱞᱮ ᱠᱷᱟᱱ ᱫᱚ ᱦᱳᱭᱛᱚ ᱩᱱᱠᱩᱣᱟᱜ ᱡᱟᱦᱟᱸ ᱨᱮ ᱡᱟᱦᱟᱸᱭ ᱵᱟᱨᱭᱟ ᱢᱟᱺᱡᱷᱤ ᱨᱮᱱ ᱦᱚᱯᱚᱱ ᱥᱟᱶᱛᱮ ᱵᱟᱨᱭᱟ ᱢᱟ ᱡᱷᱤ ᱠᱤᱱ ᱫᱩᱲᱩᱵ ᱠᱟᱱ ᱩᱱ ᱥᱚᱢᱚᱭ ᱫᱚ ᱠᱤᱱᱛᱩ ᱥᱟ ᱥᱟᱠᱟᱢ ᱚᱲᱮᱡ ᱥᱮᱱ ᱫᱚ ᱵᱟᱝ ᱦᱟᱸᱜ ᱠᱚ ᱠᱟᱛᱷᱟᱭᱟ, ᱵᱟᱱᱟ ᱦᱚᱲᱟᱜ ᱢᱚᱛ ᱢᱤᱫᱴᱤᱡ ᱦᱩᱭᱩᱜᱼᱟ ᱡᱟᱦᱟᱸ ᱚᱱᱟᱴᱟᱜ ᱜᱮ ᱦᱟᱸᱜ ᱠᱚ ᱮᱸᱻ ᱥᱟᱞᱟ ᱜᱚᱴᱟᱭᱟ ᱥᱮ ᱪᱮᱫ ᱞᱮᱠᱟ ᱵᱮᱱ ᱢᱚᱱᱮᱭᱟ?
ᱦᱩᱸ ᱚᱱᱟ ᱜᱮᱛᱚ ᱞᱤᱧ ᱞᱟᱹᱭ ᱠᱮᱫᱟ ᱡᱮ ᱵᱟᱱᱟ ᱦᱚᱲ ᱡᱩᱫᱤ ᱠᱤᱱ ᱠᱷᱩᱥᱤ-ᱟ᱾ ᱥᱮᱠᱤᱱ ᱢᱚᱱᱮᱭᱟ ᱥᱮᱠᱤᱱ ᱤᱪᱪᱷᱟᱭᱟ ᱡᱮ ᱟᱹᱞᱤᱧ ᱫᱚ ᱢᱤᱫᱴᱮᱡ ᱵᱟᱝᱞᱤ ᱡᱟᱦᱟᱸ ᱫᱟᱲᱮᱭᱟᱜᱼᱟ ᱥᱮ ᱵᱟᱝᱞᱤᱧ ᱥᱚᱝᱥᱟᱨᱟ ᱡᱟᱦᱟᱸ ᱛᱤᱱᱟᱹᱜ ᱩᱰᱟᱹᱝ ᱜᱟᱱ ᱜᱮᱞᱤᱧ ᱥᱚᱝᱥᱟᱨ ᱠᱮᱫᱟ ᱢᱮᱱᱠᱷᱟᱱ ᱱᱤᱛᱚᱜ ᱫᱚ ᱚᱱᱠᱟ ᱯᱚᱥᱤᱵᱮᱞ ᱵᱟᱝ ᱦᱩᱭᱩᱜ ᱠᱟᱱᱟ ᱥᱮ ᱥᱚᱢᱵᱷᱚᱵ ᱵᱟᱝ᱾ ᱠᱟᱱᱟ ᱛᱚᱠᱷᱚᱱ ᱠᱷᱟᱱᱜᱮ ᱢᱟᱹᱡᱷᱤ ᱢᱟᱯᱟᱡᱷᱤ ᱦᱚᱸ ᱥᱟᱠᱟᱢ ᱚᱲᱮᱡᱽ ᱠᱚ ᱠᱟᱛᱷᱟ ᱠᱚ ᱨᱟᱠᱟᱵᱟ᱾
ᱦᱮᱸ ᱦᱟᱯᱮᱭᱟ ᱟᱹᱰᱤ ᱟᱹᱰᱤ ᱵᱷᱟᱹᱞᱤ ᱢᱟ ᱵᱩᱡᱷᱟᱹᱣᱱᱟ ᱵᱟᱝᱢᱟ ᱦᱮᱸ ᱠᱟᱨᱚᱱ ᱠᱤ ᱱᱮᱛᱟᱨᱟᱜ ᱥᱚ
ᱥᱮ ᱱᱤᱛᱳᱜᱟᱜ ᱡᱩᱜᱽ ᱨᱮᱫᱚ ᱵᱮᱥᱤᱨ ᱵᱷᱟᱜᱽ ᱧᱮᱞᱚᱜᱚᱜ ᱠᱟᱱ ᱜᱮᱭᱟ ᱛᱚ ᱥᱟᱠᱟᱢ ᱚᱲᱮᱡ ᱟᱹᱰᱤ ᱦᱩᱭᱩᱜ ᱠᱟᱱᱟ᱾ ᱟᱨ ᱦᱚᱴᱟᱴ ᱠᱚᱨᱮ ᱱᱚᱣᱟ ᱵᱚᱦᱚᱜ ᱨᱮ ᱤᱭᱟᱹ ᱦᱩᱭᱱᱟ ᱡᱮ ᱥᱟᱠᱟᱢ ᱚᱲᱮᱡ ᱪᱮᱞᱠᱟᱱᱟ ᱥᱮ ᱵᱟᱝ ᱠᱟᱱᱟ ᱟᱨ ᱪᱮᱫ ᱱᱚᱣᱟ ᱵᱟᱲᱟᱭᱱᱟ ᱟᱹᱰᱤ ᱡᱳᱨ ᱤᱭᱟᱹ ᱛᱟᱦᱮᱸ ᱠᱟᱱᱟ᱾ ᱟᱨ ᱡᱟᱭᱦᱳᱠ ᱡᱟᱦᱟᱸ ᱛᱤᱱᱟᱹᱜ ᱜᱟᱱ ᱵᱟᱲᱟᱭ ᱤᱭᱟᱱ ᱟᱨ ᱟᱹᱞᱤᱧᱟᱹᱜ ᱵᱟᱲᱟᱭ ᱢᱩᱫᱽᱨᱮ ᱢᱳᱴᱟᱢᱩᱴᱤ ᱴᱷᱤᱠ ᱜᱤᱞᱤᱧ ᱵᱩᱡᱷᱟᱹᱣ ᱠᱮᱫᱼᱟ ᱵᱷᱟᱹᱞᱤᱧ ᱵᱩᱡᱷᱟᱹᱣ ᱠᱮᱜᱼᱟ᱾
ᱦᱩᱸ ᱦᱩᱸ ᱦᱩᱸ ᱟᱭᱢᱟ ᱟᱭᱢᱟ ᱥᱟᱨᱦᱟᱣ ᱟᱪᱷᱟ ᱛᱟᱦᱞᱮ ᱱᱤᱛᱚᱜᱟᱜ ᱯᱟᱹᱤᱞ ᱧᱮᱞ ᱵᱮᱱ ᱥᱮ ᱱᱚᱣᱟ ᱥᱟᱠᱟᱢ ᱚᱲᱮᱡ ᱵᱟᱨᱮᱛᱮ ᱡᱩᱫᱤ ᱟᱨ ᱵᱟᱨ ᱠᱟᱛᱷᱟ ᱜᱟᱱ ᱵᱤᱱ ᱞᱟᱹᱭᱟ᱾ ᱯᱟᱹᱦᱤᱞ ᱫᱚ ᱠᱤᱱᱛᱩ ᱧᱮᱞ ᱵᱮᱱ ᱥᱮ ᱟᱹᱰᱤ ᱠᱚᱢ ᱢᱮᱱ ᱛᱮᱫᱚ ᱥᱟᱵ ᱠᱟᱜ ᱵᱮᱱ ᱥᱮ ᱚᱱᱟ ᱫᱩ ᱦᱟᱡᱟᱨ ᱢᱟᱱᱮ ᱫᱩ ᱦᱟᱡᱟᱨ ᱯᱟᱸᱪ ᱠᱷᱚᱱ ᱦᱟᱱᱟ ᱞᱟᱛᱟᱨ ᱥᱮᱫ ᱠᱤᱢᱵᱟ ᱫᱩ ᱦᱟᱡᱟᱨ ᱫᱚᱥ ᱠᱷᱚᱱ ᱞᱟᱛᱟᱨ ᱥᱮᱫ᱾ ᱦᱩᱸ ᱯᱮ ᱡᱟᱦᱟᱸᱜ᱾ ᱛᱤᱱᱟᱹᱜ ᱜᱮᱵᱤᱱ ᱞᱟᱹᱭ ᱫᱩ ᱦᱟᱡᱟᱨ ᱫᱚᱥ ᱦᱟᱹᱵᱤᱡ ᱜᱮ ᱢᱮᱱᱟᱜ-ᱟ ᱟᱨ ᱪᱮᱫ ᱠᱟᱛᱷᱟ ᱞᱮ ᱡᱩᱫᱤᱢ ᱞᱟᱹᱭᱟᱢ ᱮᱸ ᱠᱚᱨᱮ ᱫᱚ ᱵᱤᱥᱮᱥ ᱠᱤᱪᱷᱩ ᱚᱱᱠᱟ ᱫᱚ ᱤᱱᱴᱟᱨᱱᱮᱴ ᱡᱩᱜᱽ ᱦᱚᱸ ᱵᱟᱝ ᱛᱟᱦᱮᱸ ᱠᱟᱱᱟ, ᱥᱮ ᱟᱥᱟᱭ ᱫᱟᱞᱤᱧ ᱚᱱᱠᱟ ᱥᱟᱠᱟᱢ ᱚᱱᱠᱟ ᱫᱚ ᱵᱟᱝ ᱦᱩᱭᱩᱜ
ᱵᱟᱝ ᱦᱩᱭᱩᱜ ᱠᱟᱱ ᱛᱟᱦᱮᱸᱱ ᱱᱤᱛᱚᱜ ᱡᱟᱦᱟᱸ ᱞᱮᱠᱟ ᱦᱩᱭᱩᱜ ᱠᱟᱱᱟ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ᱾
ᱱᱤᱛᱚᱜᱟ ᱱᱚᱜᱼᱚ ᱱᱚᱣᱟ ᱟᱨ ᱪᱮᱫ ᱫᱩ ᱦᱟᱡᱟᱨ ᱪᱷᱟᱵᱤᱥ ᱡᱩᱜᱽ ᱨᱮ ᱞᱮᱵᱮᱫ ᱠᱟᱛᱮᱫ ᱦᱮᱸ ᱢᱟᱱᱮ ᱥᱳᱥᱟᱞ ᱢᱤᱰᱤᱭ ᱨᱮ ᱮᱛᱚ ᱧᱮᱞᱚᱜ ᱠᱟᱱᱟ ᱦᱮᱸ, ᱢᱟᱱᱮ ᱡᱩᱫᱤ ᱵᱮᱱ ᱢᱳᱵᱟᱭᱤᱞ ᱡᱩᱫᱤ ᱵᱮᱱ ᱜᱷᱟᱱ ᱦᱮᱸ ᱜᱷᱟᱱᱴᱟ ᱯᱤᱪᱷᱤ ᱥᱟᱠᱟᱢ ᱚᱲᱮᱡ ᱜᱮᱵᱮᱱ ᱧᱟᱢᱟ ᱱᱚᱝᱠᱟ ᱦᱚᱸ ᱧᱮᱞ ᱵᱟᱲᱟ ᱦᱩᱸ ᱟᱨ ᱚᱠᱚᱭ ᱠᱚᱠᱚ ᱥᱟᱠᱟᱢ ᱚᱲᱮᱡᱚ ᱠᱟᱱᱟ ᱱᱮᱛᱟᱨ ᱦᱟᱹᱞᱤ ᱡᱩᱣᱟᱹᱱ ᱠᱚᱲᱟ ᱠᱩᱲᱤ ᱠᱚ᱾ ᱠᱟᱨᱚᱱ ᱦᱟᱲᱟᱢ ᱵᱩᱲᱦᱤ ᱠᱚᱫᱚ ᱩᱱᱠᱩ ᱫᱚ ᱵᱟᱝ ᱮᱸ ᱥᱟᱠᱟᱢ ᱚᱲᱮᱡᱚᱜ ᱠᱟᱱᱟ᱾ ᱠᱟᱨᱚᱱ ᱩᱱᱠᱩ ᱫᱚ ᱵᱩᱡ ᱥᱟᱹᱛ ᱠᱟᱫᱟ ᱦᱩᱸ,
ᱦᱮᱸ ᱵᱩᱡᱽ ᱯᱞᱟᱥ ᱩᱱᱠᱩᱫᱚ ᱦᱩᱭᱩᱜ ᱦᱩᱭᱩᱜ ᱠᱟᱱᱟ ᱠᱚ ᱯᱟᱹᱦᱤᱞ ᱦᱟᱯᱲᱟᱢ ᱧᱚᱜ ᱠᱚᱨᱮᱱ ᱠᱟᱹᱴᱤᱡ ᱰᱷᱮᱨ ᱞᱟᱦᱟ ᱧᱚᱜ ᱠᱚᱨᱮᱱ᱾ ᱟᱨ ᱱᱤᱛᱚᱜ ᱦᱟᱹᱞᱤ ᱡᱩᱣᱟᱹᱱ ᱧᱚᱜ ᱠᱚᱫᱚ ᱮ ᱟᱵᱚ ᱠᱚᱦᱚᱸ ᱱᱚᱰᱮ ᱠᱟᱜ ᱢᱮ ᱦᱳᱭᱛᱳ ᱟᱹᱰᱤ ᱠᱚᱢ ᱵᱚᱭᱮᱥ ᱨᱮᱵᱚᱱ ᱵᱟᱯᱞᱟᱜ ᱠᱟᱱᱟ ᱵᱚᱱ᱾ ᱦᱚᱭᱛᱳ ᱫᱩ ᱪᱟᱨ ᱯᱟᱸᱪ ᱵᱪᱷᱚᱨ ᱯᱚᱨ ᱥᱚᱝᱥᱟᱨ ᱠᱟᱛᱮ᱾ ᱟᱵᱟᱨ ᱵᱚᱱ ᱥᱟᱠᱟᱢ ᱵᱚᱱ ᱚᱲᱮᱡ ᱮᱫᱟ, ᱠᱤᱱᱛᱩ ᱱᱚᱣᱟ ᱫᱚ ᱟᱹᱞᱤᱧ ᱢᱮᱱᱟ ᱠᱟᱹᱴᱤᱡ ᱠᱷᱩᱵᱮ ᱵᱟᱹᱲᱤᱡᱚᱜ ᱠᱟᱱᱟ, ᱡᱮ ᱢᱮᱱ ᱛᱚᱨᱟ ᱥᱟᱠᱟᱢ ᱚᱲᱮᱡ ᱞᱮᱠᱷᱟᱱ ᱫᱚ ᱟᱵᱚᱣᱟᱜ ᱛᱟᱦᱚᱞᱮ ᱛᱚ ᱡᱟᱦᱟᱸ ᱢᱤᱫᱴᱤᱱ ᱨᱟᱭᱤᱛ ᱥᱮ ᱢᱤᱫᱴᱮᱱ ᱟᱵᱚᱣᱟᱜ ᱟᱹᱨᱤᱪᱟᱹᱞᱤ ᱜᱮᱛᱚᱵᱚᱱ ᱵᱟᱹᱲᱤᱡᱮᱜᱼᱟ᱾
ᱦᱳᱭ ᱦᱳᱭ ᱦᱳᱭ ᱱᱤᱛᱳᱜ ᱡᱩᱜᱽ ᱨᱮ ᱫᱚᱢᱮ ᱥᱟᱠᱟᱢ ᱚᱲᱮᱡᱚᱜ ᱠᱟᱱᱟ ᱦᱮᱸ᱾ ᱜᱟᱫᱟ ᱜᱟᱫᱟ ᱥᱟᱠᱟᱢ ᱚᱲᱮᱡ ᱡᱟᱦᱟᱸ ᱦᱮᱸ ᱚᱠᱟ ᱫᱤᱥᱚᱢ ᱵᱮᱱ ᱞᱟᱹᱭᱟ ᱱᱟᱢᱟᱞ ᱫᱤᱥᱚᱢ ᱵᱤᱨ ᱫᱤᱥᱚᱢ ᱦᱮᱸ᱾ ᱫᱩᱢᱠᱟᱹ ᱫᱤᱥᱚᱢ ᱡᱟᱦᱟᱸ ᱫᱤᱥᱚᱢ ᱜᱮᱵᱤᱱ ᱞᱟᱹᱭᱟ ᱦᱮᱸ᱾
ᱢᱩᱞᱩᱠ ᱫᱤᱥᱚᱢ ᱡᱚᱛᱚ ᱦᱚᱲ ᱜᱮ᱾
ᱦᱮᱸ ᱦᱮᱸ᱾ ᱡᱚᱛᱚ ᱡᱟᱭᱜᱟ ᱨᱮ ᱜᱮ ᱮᱛᱚ ᱵᱷᱟᱵᱽ ᱛᱮ ᱮᱛᱚ ᱨᱚᱠᱚᱢ ᱦᱟᱨᱛᱮ ᱟᱨ ᱪᱮ ᱱᱚᱣᱟᱱᱟᱼᱼ ᱥᱟᱠᱟᱢ ᱚᱲᱮᱡ ᱪᱟᱹᱞᱩ ᱟᱠᱟᱱᱟ ᱦᱮᱸ, ᱚᱱᱟ ᱜᱤᱫᱽᱨᱟᱹ ᱠᱷᱮᱞ ᱢᱟᱱᱮ ᱠᱷᱮᱞ ᱞᱮᱠᱟ ᱠᱚ ᱢᱚᱱᱮᱣ ᱠᱟᱫᱟ ᱟᱞᱤᱧ ᱞᱤᱧ ᱢᱚᱱᱮᱭᱟ ᱟᱨ ᱪᱮᱫ ᱚᱠᱟ ᱛᱚ ᱟᱭᱳᱼᱼ ᱠᱩᱞᱤᱧ ᱟᱠᱟᱫ ᱠᱚᱣᱟ ᱥᱮ ᱦᱟᱯᱲᱟᱢ ᱠᱚᱦᱚᱸ ᱞᱤᱧ ᱠᱩᱞᱤ ᱠᱟᱣ ᱠᱚᱣᱟ᱾ ᱱᱤᱛᱚᱜᱟᱜ ᱡᱩᱜᱽ ᱨᱮ ᱡᱟᱦᱟᱸ ᱞᱮᱠᱟ ᱥᱟᱠᱟᱢ ᱚᱲᱮᱡ ᱦᱩᱭᱩᱜ ᱠᱟᱱᱟ ᱥᱮ ᱪᱮ ᱪᱷᱟᱯᱟᱴᱟᱜ ᱦᱩᱭᱩᱜ ᱠᱟᱱᱟ ᱟᱨ ᱪᱮᱫ᱾ ᱦᱩᱸ ᱚᱱᱠᱟ ᱠᱤᱱ ᱮᱸ ᱯᱟᱦᱤᱞ ᱥᱮᱫᱟᱭ ᱦᱩᱭᱩᱜ ᱠᱟᱱ ᱛᱟᱦᱮᱱᱟ? ᱟᱞᱤᱧ ᱚᱱᱠᱟ ᱢᱚᱪᱟ ᱠᱚᱞᱤᱧ ᱟᱡᱚᱢ ᱟᱠᱟᱫᱟ ᱡᱮ ᱵᱟᱝ ᱚᱱᱠᱟ ᱫᱚ ᱵᱟᱝ ᱦᱩᱭᱩᱜ ᱠᱟᱱ ᱛᱟᱦᱮᱱᱟ ᱦᱩᱭᱩᱜ ᱠᱟᱱ ᱨᱮᱦᱚᱸ ᱛᱟᱦᱮᱸᱱ ᱨᱮᱦᱚᱸ ᱟᱹᱰᱤ ᱠᱚᱢ ᱦᱩᱭᱩᱜ ᱠᱟᱱ ᱛᱟᱦᱮᱱᱟ ᱟᱹᱰᱤ ᱢᱤᱫ ᱵᱟᱨ ᱦᱩᱭᱩᱜ ᱠᱟᱱ ᱛᱟᱦᱮᱱᱟ,
ᱟᱰᱤ ᱢᱤᱫ ᱵᱟᱨ ᱢᱟᱱᱮ ᱞᱮᱠᱷᱟ ᱛᱮᱦᱚᱸ ᱵᱟᱢᱼᱼ ᱞᱮᱠᱷᱟ ᱛᱮᱦᱚᱸ ᱵᱟᱢ ᱤᱭᱮ ᱢᱟᱱᱮ ᱧᱟᱢᱚᱜᱼᱟ ᱟᱨ ᱪᱮᱫ᱾
ᱦᱩᱸᱼᱦᱩᱸ᱾
ᱢᱟᱱᱮ ᱦᱚᱭᱛᱩ, ᱦᱚᱭᱛᱚ ᱢᱚᱬᱮ ᱜᱚᱴᱮᱡ ᱴᱚᱴᱷᱟ ᱨᱮ ᱥᱮ ᱢᱚᱲᱮ ᱜᱚᱴᱮᱡ ᱟᱛᱩ ᱨᱮ ᱢᱤᱫᱴᱤᱱ ᱚᱠᱟ ᱨᱮᱪᱚ ᱦᱟᱱᱮ ᱟᱹᱯ ᱢᱟᱱᱮᱼᱼ ᱱᱟᱥᱮᱱᱟᱜ ᱵᱟᱨ ᱞᱮᱠ ᱛᱮ ᱜᱮ ᱵᱟᱢ ᱧᱟᱢᱟ ᱟᱨ ᱱᱮᱛᱟᱨ ᱫᱚ ᱞᱮᱠᱷᱟ ᱛᱮ ᱵᱟᱢ ᱪᱟᱵᱟᱭᱟ᱾
ᱦᱩᱸᱜ ᱮᱸ ᱚᱱᱠᱟᱱᱟᱜ ᱡᱩᱜᱽ ᱨᱮ ᱠᱤᱱᱛᱩ ᱛᱟᱯᱟᱢ ᱠᱟᱯᱷᱟᱚᱨᱤ ᱳᱵᱤᱭᱮᱥ ᱦᱩᱭᱩᱜ ᱠᱟᱱ ᱛᱟᱦᱮᱸᱱᱟ ᱦᱮᱸ᱾
ᱦᱮᱸ᱾
ᱵᱤᱵᱷᱤᱱᱚ ᱨᱚᱠᱚᱢ ᱟᱨ ᱮᱸᱴᱠᱮᱴᱚᱬᱮ ᱛᱟᱦᱮ ᱠᱟᱱᱟ ᱦᱮᱸ ᱢᱮᱱᱠᱷᱟᱱ ᱱᱚᱝᱠᱟ ᱵᱷᱟᱵᱽ ᱛᱮᱜᱤᱼᱼ ᱢᱟᱱᱮ ᱧᱤᱛᱚᱜ ᱡᱟᱦᱟᱸ ᱞᱮᱠᱟ ᱪᱟᱞᱟᱜ ᱠᱟᱱᱟ, ᱱᱚᱝᱠᱟ ᱫᱚ ᱠᱤᱱᱛᱩ ᱥᱟᱠᱟᱢ ᱚᱲᱮᱡ ᱫᱚ ᱠᱤᱱᱛᱩᱼᱼ ᱵᱟᱝ ᱦᱩᱭ ᱠᱟᱱᱟ ᱟᱹᱰᱤ ᱱᱟᱯᱟᱭ ᱟᱹᱰᱤ ᱪᱮᱦᱨᱟ ᱯᱚᱭᱮᱱᱴ ᱵᱮᱱ ᱨᱟᱠᱟᱯ ᱠᱮᱫᱟ᱾
ᱦᱮᱸ᱾
ᱚᱠᱟ ᱵᱷᱟᱵ ᱛᱮ ᱫᱚ ᱢᱟᱱᱮ ᱪᱮᱫ ᱤᱧ ᱞᱟᱹᱭᱟ᱾ ᱦᱮᱸ ᱥᱟᱠᱟᱢ ᱚᱲᱮᱡ ᱫᱚ ᱵᱟᱝ ᱦᱩᱭᱩᱜ ᱠᱟᱱ ᱛᱟᱦᱮᱱᱟ ᱱᱚᱣᱟ ᱫᱚ ᱟᱨ ᱪᱮᱫ ᱟᱵᱩ ᱥᱚᱢᱟᱡ ᱱᱤᱭᱟᱹ ᱟᱹᱰᱤᱜᱮ ᱢᱤᱫᱴᱤᱡ ᱟᱨ ᱪᱮᱫᱼᱼ ᱮᱸ ᱠᱷᱟᱨᱟᱯ ᱮᱸ ᱠᱷᱟᱨᱟᱯ ᱚᱨᱥᱚᱝ ᱨᱟᱠᱟᱵ ᱠᱟᱱᱟ ᱡᱟᱦᱟᱸ ᱫᱚᱼᱼ
ᱦᱮᱸᱻ ᱦᱮᱸ ᱡᱟᱭᱦᱳᱠ ᱤᱧᱟᱜ ᱚᱠᱛᱚ ᱢᱚᱛ ᱦᱮᱸ ᱚᱠᱛᱚ ᱱᱤᱭᱟᱹ ᱠᱷᱟᱴᱚ ᱢᱟᱪᱷᱟ ᱚᱠᱛᱚ ᱨᱮ ᱜᱮ ᱟᱹᱰᱤ ᱠᱤᱪᱷᱩ ᱞᱟᱝ ᱜᱟᱯᱟᱞ ᱢᱟᱨᱟᱣᱱᱟ᱾ ᱟᱨ ᱚᱠᱛᱚ ᱢᱟᱛᱚ ᱠᱟᱴᱤᱡ ᱜᱮᱛᱟᱞᱟᱝᱼᱟ ᱦᱩᱰᱤᱧ ᱜᱮᱛᱟᱞᱟᱝᱼᱟ ᱡᱟᱭᱦᱳᱠᱼᱼ ᱱᱤᱭᱟᱹ ᱚᱠᱛ ᱦᱩᱰᱤᱧ ᱢᱟᱪᱷᱟ ᱚᱠᱛᱚ ᱨᱮᱜᱮᱼᱼ ᱡᱟ ᱥᱚᱠᱩᱨ ᱠᱚᱞᱟᱝ ᱜᱟᱯᱟᱞᱢᱟᱨᱟᱣᱱᱟ᱾ ᱟᱰᱤ ᱟᱰᱤ ᱥᱟᱨᱦᱟᱣ ᱥᱮ ᱵᱷᱟᱹᱜᱤ ᱵᱩᱡ ᱮᱱᱟ᱾
ᱦᱩᱸᱻᱦᱩᱸᱻᱦᱩᱸ ᱟᱪᱪᱷᱟ ᱦᱟ ᱢᱟ ᱛᱚᱵᱮ ᱛᱟᱦᱞᱮ ᱱᱤᱭᱟᱹ ᱵᱟᱨ ᱞᱮᱠᱟ ᱫᱚ ᱱᱤᱝᱠᱟᱹ ᱜᱮ᱾
ᱦᱮᱸ ᱢᱟ ᱮᱠᱫᱚᱢ ᱟᱞᱤᱧ ᱦᱚᱞᱤᱧ ᱪᱟᱞᱟᱣᱵᱮᱱ ᱠᱟᱱᱟ ᱢᱟ᱾
ᱦᱩᱸ ᱦᱩᱸ᱾